ᱦᱮᱞᱳ ᱾
ᱨᱚᱲ ᱟᱸᱡᱚᱢᱚᱜ ᱠᱟᱱᱟ?
ᱦᱳᱭ ᱟᱸᱡᱚᱢᱟᱜ ᱠᱟᱱ ᱜᱮᱭᱟ, ᱟᱨ ᱤᱧᱟᱹᱜ ᱟᱸᱡᱚᱢᱚᱜ ᱠᱟᱱᱟ ᱥᱮ ᱵᱟᱝ?
ᱦᱮᱸ ᱟᱸᱡᱚᱢᱚᱜ ᱠᱟᱱ ᱜᱮᱭᱟ ᱾
ᱛᱟᱦᱚᱞᱮ ᱦᱮᱱᱟᱱ ᱡᱟᱦᱟᱸ ᱞᱟᱝ ᱨᱚᱯᱚᱲ ᱟᱠᱟᱱ ᱛᱟᱦᱮᱱᱟ ᱚᱱᱟ ᱜᱮ ᱞᱟᱝ ᱨᱚᱯᱚᱲᱟ ᱛᱚ?
ᱦᱳᱭ ᱦᱳᱭ ᱚᱱᱟ ᱡᱟᱦᱟᱸ ᱟᱢᱮᱢ ᱞᱟᱹᱭ ᱠᱮᱫ ᱫᱚ ᱡᱮ ᱢᱮᱱᱛᱮ ᱟᱯᱮ ᱫᱚ ᱞᱟᱦᱟᱯᱮ ᱛᱮᱠᱮ ᱠᱚᱣᱟ ᱦᱮᱸ ᱥᱮ ᱟᱞᱮ ᱫᱚ ᱟᱞᱮ ᱫᱚ ᱞᱟᱦᱟ ᱫᱚ ᱵᱟᱞᱮ ᱛᱮᱠᱮ ᱠᱚᱣᱟ ᱟᱞᱮ ᱫᱚ ᱢᱟᱱᱮ ᱞᱟᱦᱟᱞᱮ ᱠᱚᱴᱮᱡ ᱠᱚᱣᱟ, ᱦᱮᱸ ᱥᱮ ᱠᱚᱴᱮᱡ ᱠᱟᱛᱮ ᱡᱟᱦᱟᱸ ᱠᱚᱣᱟᱜ ᱤᱭᱟᱹ ᱠᱚ ᱢᱮᱱᱟᱜ ᱫᱚ ᱡᱟᱦᱟᱸ ᱚᱱᱟ ᱪᱮᱛᱟᱱ ᱨᱮᱱᱟᱜ ᱡᱟᱦᱟᱸ ᱚᱱᱮ ᱠᱟᱹᱪ ᱞᱮᱠᱟᱱᱟᱜ ᱦᱮᱸᱥᱮ
ᱦᱮᱸ ᱾
ᱚᱱᱟᱞᱮ ᱪᱮ ᱚᱱᱟᱞᱮ ᱥᱚᱨᱟᱭ ᱛᱟᱠᱚᱣᱟ ᱟᱨ ᱩᱱᱠᱩᱞᱮ ᱢᱟᱱᱮ ᱥᱟᱞᱟ ᱠᱚᱣᱟᱞᱮ ᱢᱟᱱᱮ ᱪᱤᱠᱟ ᱦᱟᱹᱠᱩ ᱠᱩ ᱥᱟᱞᱟ ᱠᱚᱜᱮᱭᱟ ᱚᱱᱟ ᱦᱚᱸ ᱚᱱᱮ ᱚᱱᱠᱟ ᱜᱮᱞᱮ ᱥᱟᱞᱟ ᱠᱚᱣᱟ ᱦᱮᱸ ᱥᱮ, ᱛᱟᱨ ᱛᱟᱨᱯᱚᱨᱮ ᱩᱱᱠᱩ ᱤᱭᱟᱹ ᱫᱟᱜ ᱨᱮᱞᱮ ᱛᱤᱠᱤ ᱠᱚᱣᱟ ᱛᱟᱨᱯᱚᱨᱮ ᱵᱩᱞᱩᱝ ᱞᱮ ᱠᱟᱹᱴᱤᱡ ᱞᱮ ᱢᱮᱥᱟ ᱟᱛᱟᱠᱚᱣᱟ᱾
ᱟᱪᱪᱷᱟ᱾
ᱦᱳᱭ ᱵᱩᱞᱩᱝ ᱢᱮᱥᱟ ᱞᱮᱠᱷᱟᱱ ᱮᱸᱲᱮᱠᱷᱟᱱ ᱠᱟᱹᱴᱤᱡ ᱥᱤᱲᱤᱧ ᱧᱚᱜ ᱵᱟᱠᱚ ᱵᱩᱡᱷᱟᱹᱜᱼᱟ᱾ ᱛᱟᱨᱯᱚᱨᱮ ᱟᱫᱚ ᱥᱩᱱᱩᱢ ᱨᱮᱞᱮ ᱤᱭᱟᱹ ᱠᱚᱣᱟ ᱚᱱᱟ ᱤᱭᱟᱹ ᱠᱟᱛᱮᱫ ᱥᱩᱱᱩᱢ ᱨᱮᱞᱮ ᱵᱷᱟᱹᱡᱤ ᱠᱩᱣᱟ,
ᱦᱩᱸ᱾
ᱟᱫᱚ ᱩᱱᱠᱩ ᱫᱚ ᱫᱷᱮᱨ ᱧᱚᱜ ᱜᱮ ᱥᱩᱱᱩᱢ ᱮᱢᱟᱜ ᱦᱩᱭᱩᱜᱼᱟ, ᱵᱮᱥᱤ ᱟᱥᱚᱞ ᱠᱟᱛᱮ ᱦᱩᱭᱩᱜ ᱠᱟᱱᱟ ᱩᱱᱠᱩ ᱫᱚ ᱠᱟᱹᱴᱤᱡ ᱥᱤᱬᱤᱡ ᱧᱚᱜ ᱠᱩ ᱵᱩᱡᱷᱟᱹᱜ-ᱟ ᱛᱚ ᱫᱚᱢᱮ ᱜᱮᱠᱚ ᱥᱤᱬᱤᱡ ᱧᱚᱜ ᱜᱮᱭᱟ ᱩᱱᱠᱩ ᱫᱚ᱾
ᱦᱮᱸ᱾
ᱚᱱᱟ ᱠᱷᱟᱹᱛᱤᱨ ᱥᱩᱱᱩᱢ ᱫᱚ ᱠᱟᱹᱴᱤᱡ ᱫᱷᱟᱹᱨ ᱧᱚᱜ ᱜᱮ ᱞᱮ ᱮᱢᱟᱜ ᱜᱮᱭᱟ᱾ ᱟᱫᱚ ᱤᱱᱟᱹ ᱯᱚᱨᱮ ᱠᱷᱟᱱ ᱜᱮ ᱟᱫᱚ ᱩᱱ ᱟᱫᱚ ᱩᱱᱠᱩ ᱫᱚ ᱵᱮᱥᱤᱨ ᱵᱷᱟᱜᱽ ᱫᱚ ᱟᱞᱮ ᱫᱚ ᱠᱚ ᱠᱩᱸᱫᱽᱨᱤ ᱥᱟᱞᱟᱜ ᱞᱮ ᱩᱛᱩ ᱠᱩᱜᱮᱭᱟ᱾ ᱟᱨ ᱵᱟᱝ ᱠᱷᱟᱱ ᱵᱤᱞᱟᱹᱛᱤ ᱥᱟᱞᱟᱜ ᱟᱞᱩ ᱥᱟᱞᱟᱜ ᱦᱳᱭ ᱚᱱᱠᱟ᱾
ᱚ᱾
ᱦᱳᱭ ᱦᱳᱭ᱾
ᱟᱜ ᱦᱮᱸ ᱵᱚᱞᱮ ᱟᱨ ᱵᱷᱟᱡᱟ ᱵᱷᱟᱡᱟ ᱦᱚᱸ ᱵᱚᱞᱮ ᱵᱷᱟᱡᱟ ᱠᱚᱜᱮᱭᱟ ᱚᱱᱟ ᱵᱷᱟᱡᱟ ᱠᱟᱛᱮ ᱦᱚᱸᱜᱼᱚᱭ ᱪᱮᱫᱠᱟ ᱪᱚᱲ-ᱪᱚᱲᱤ ᱩᱛᱩ ᱠᱚ ᱥᱮ ᱪᱮᱫ ᱠᱚ ᱢᱮᱱᱟ ᱥᱮ?
ᱦᱮᱸ ᱦᱮᱸ᱾
ᱚᱱᱠᱟ ᱦᱚᱸᱞᱮ ᱩᱛᱩ ᱠᱚ ᱜᱮᱭᱟ, ᱟᱫᱚ ᱟᱞᱮ ᱦᱚ ᱠᱩᱸᱫᱽᱨᱤ ᱥᱚᱸᱜᱮ ᱫᱚ ᱵᱟᱞᱮ ᱢᱮᱥᱟ ᱠᱩᱫᱽᱤᱨ ᱫᱚ ᱩᱱᱟᱹᱜ ᱵᱟᱞᱮ ᱡᱚᱢ ᱜᱮᱭᱟ, ᱢᱟᱱᱮ ᱡᱚᱢ ᱠᱷᱟᱱ ᱫᱚ ᱮᱹᱜ ᱵᱷᱟᱡᱟ ᱞᱮᱠᱟ ᱠᱟ ᱵᱟᱜᱷᱟ ᱫᱚ ᱚᱱᱟ ᱨᱚᱠᱚᱡ ᱥᱚᱸᱜᱮ ᱫᱚ ᱵᱟᱞᱮ ᱢᱮᱥᱟ ᱠᱟᱛᱮᱫ ᱫᱚ ᱵᱟᱞᱮ ᱡᱚᱢ ᱟᱠᱟᱟᱜ ᱠᱚᱣᱟ᱾ ᱠᱟᱨᱚᱱ ᱠᱷᱟᱹᱞᱤ ᱩᱱᱠᱩ ᱫᱚ ᱟᱞᱩ ᱥᱚᱸᱜᱮᱜ ᱜᱮ ᱵᱟᱝᱠᱷᱟᱱ ᱫᱚ ᱚᱱᱟ ᱤᱭᱟᱹ ᱠᱚ ᱪᱮᱫ ᱠᱚ ᱢᱮᱱᱟ ᱵᱮᱸᱜᱟᱲ ᱟᱵᱟᱨ ᱚᱱᱟ ᱪᱮᱫ ᱯᱟᱞᱚᱱ ᱥᱟᱠ, ᱚᱱᱟ ᱥᱚᱸᱜᱮ ᱦᱚᱸ ᱵᱚᱞᱮ ᱢᱮᱥᱟ ᱟᱠᱟᱫ ᱠᱚᱣᱟ᱾
ᱚ ᱦᱚ ᱵᱷᱟᱜᱮ ᱜᱮ ᱟᱨ ᱛᱟᱞᱦᱮ ᱤᱭᱟᱹ ᱠᱟᱴᱠᱚᱢ ᱫᱚ ᱛᱟᱞᱦᱮ ᱤᱭᱟᱹ ᱵᱷᱟᱡᱟ ᱠᱟᱛᱮ ᱯᱮ ᱡᱚᱢ ᱵᱟᱲᱟ ᱟᱠᱟᱫ ᱠᱚᱣᱟ ᱥᱮ ᱵᱟᱝ? ᱢᱟᱱᱮ ᱢᱟᱱᱮ ᱰᱟᱱᱴᱤᱡ ᱛᱚ ᱵᱟᱝ ᱪᱷᱟᱲᱟᱣ ᱠᱟᱛᱮᱫ ᱡᱟᱦᱟᱸ ᱟᱠᱚᱣᱟᱜ ᱡᱟᱦᱟᱸ ᱟᱠᱚᱣᱟᱜ ᱡᱟᱦᱟᱸ ᱠᱟᱴᱟ ᱠᱚ ᱛᱟᱦᱮᱱ ᱛᱟᱠᱚ ᱫᱚ ᱡᱟᱦᱟᱸ ᱰᱟᱴᱠᱚᱢ ᱠᱚ ᱦᱮ ᱥᱮ ᱚᱱᱟ ᱠᱚ ᱵᱟᱝ ᱪᱷᱟᱲᱟᱣ ᱠᱟᱛᱮ ᱥᱩᱱᱩᱢ ᱨᱮ ᱵᱷᱟᱹᱡᱤ ᱠᱟᱛᱮ ᱯᱮ ᱡᱚᱢ ᱵᱟᱲᱟ ᱟᱠᱟᱫ ᱠᱚᱣᱟ ᱥᱮ ᱵᱟᱝ?
ᱵᱟᱝᱼᱟ ᱚᱱᱠᱟ ᱫᱚ ᱵᱟᱝ ᱡᱚᱢ ᱦᱩᱭ ᱠᱟᱱᱟ ᱚᱱᱠᱟ ᱫᱚ᱾ ᱢᱟᱱᱮ ᱪᱮᱫ ᱞᱮᱠᱟ ᱥᱟᱵ ᱩᱱᱠᱩ ᱞᱮ ᱥᱟᱵ ᱟᱹᱜᱩ ᱠᱟᱜ ᱠᱩᱣᱟ ᱟᱨ ᱡᱟᱸᱜᱟ ᱠᱚ ᱡᱟᱦᱟᱸ ᱞᱟᱡ ᱠᱚ ᱚᱱᱟ ᱩᱰᱩᱠ ᱠᱟᱛᱮ ᱟ ᱫᱷᱤᱨᱤ ᱨᱮ ᱨᱤᱫ ᱞᱮᱫ ᱠᱚᱣᱟ᱾ ᱫᱷᱤᱨᱤ ᱨᱤᱫ ᱠᱟᱛᱮᱫ ᱢᱟᱱᱮ ᱯᱮᱸᱭᱟᱡ ᱠᱚ ᱢᱟᱹᱨᱤᱪ ᱠᱚ ᱡᱚᱛᱚ ᱜᱮ ᱢᱚᱥᱞᱟ ᱠᱚ ᱞᱟᱜᱟᱣᱟᱜ ᱢᱮ ᱦᱮᱸ ᱟᱨ ᱛᱟᱯᱚᱨᱮ ᱥᱩᱱᱩᱢ ᱨᱮ ᱚᱱᱮ ᱥᱩᱱᱩᱢ ᱨᱮᱞᱮ ᱤᱭᱟᱹ ᱠᱚᱣᱟ ᱵᱚᱲᱟ ᱞᱮᱠᱟ ᱪᱮ ᱠᱟ ᱟᱫᱚ ᱚᱱᱠᱟ ᱟᱲᱟᱜ ᱠᱚᱣᱟᱞᱮ ᱚᱱᱠᱟ ᱜᱳᱞ ᱜᱳᱞ ᱤᱭᱟᱹ ᱠᱟᱛᱮ ᱱᱚᱝᱠᱟ ᱵᱷᱟᱡᱟ ᱦᱩᱭ ᱠᱟᱛᱮᱜ ᱚᱱᱠᱟ ᱛᱮᱞᱮ ᱡᱚᱢ ᱠᱟᱜ ᱠᱚᱣᱟ᱾ ᱟᱨ ᱡᱟᱦᱟᱸ ᱚᱱᱠᱟ ᱩᱛᱩ ᱠᱟᱛᱮ ᱦᱚᱸ ᱥᱮ ᱟᱵᱟᱨ ᱥᱤᱯᱤ ᱠᱟᱛᱮᱜ ᱤᱭᱟᱹ ᱥᱚᱸᱜᱮ ᱟᱢᱲᱟ ᱥᱚᱸᱜᱮ ᱥᱤᱯᱤ ᱠᱟᱛᱮᱫ ᱫᱚᱢᱮ ᱪᱚᱨᱚᱠ ᱠᱚ ᱵᱩᱡᱷᱟᱹᱜᱼᱟ ᱚᱱᱠᱟ ᱠᱟᱛᱮᱫ᱾
ᱚ ᱟᱞᱮ ᱫᱚ ᱚᱱᱠᱟ ᱡᱟᱦᱟᱸᱢ ᱞᱟᱹᱭ ᱠᱮᱫᱟ ᱚᱱᱮ ᱥᱩᱱᱩᱢ ᱨᱮ ᱡᱟᱦᱟᱸ ᱟᱲᱟᱜ ᱠᱟᱛᱮᱢ ᱞᱟᱹᱭ ᱠᱮᱫᱟ ᱚᱱᱠᱟ ᱫᱚ ᱟᱞᱮ ᱫᱚ ᱵᱟᱞᱮ ᱡᱚᱢ ᱵᱟᱲᱟ ᱟᱠᱟᱫ ᱠᱩᱣᱟ᱾
ᱟᱪᱪᱷᱟ᱾
ᱟᱞᱮ ᱫᱚ ᱢᱟᱱᱮ ᱟᱹᱰᱤ ᱨᱚᱠᱚᱢ ᱠᱟ ᱠᱟᱛᱮ ᱜᱮᱞᱮ ᱩᱛᱩ ᱠᱚ ᱜᱮᱭᱟ ᱢᱟᱱᱮ ᱚᱠᱚᱭ ᱚᱠᱟ ᱞᱮᱠᱟ ᱜᱮᱞᱮ ᱛᱩ ᱠᱚᱣᱟ ᱟᱞᱮ ᱫᱚ ᱵᱮᱥᱤᱨ ᱵᱷᱟᱜᱽ ᱦᱟᱱᱮ ᱤᱭᱟᱹ ᱢᱟᱱᱮ ᱞᱟᱡ ᱠᱚ ᱩᱰᱩᱠ ᱠᱮᱫ ᱛᱟᱠᱩᱣᱟ, ᱦᱮᱸ ᱥᱮ?
ᱦᱮᱸ᱾
ᱟᱞᱮ ᱫᱚ ᱰᱟᱴᱚᱢ ᱠᱚᱫᱚ ᱵᱟᱞᱮ ᱪᱷᱟᱲᱟᱣ ᱛᱟᱠᱚ ᱜᱮᱭᱟ ᱢᱟᱱᱮ ᱡᱟᱦᱟᱸ ᱚᱱᱟᱜ ᱛᱟᱦᱮᱱ ᱛᱟᱠᱚ ᱫᱚ ᱠᱚᱜ ᱠᱟᱴᱟ ᱠᱚ᱾
ᱟᱫᱚ ᱵᱟᱨ ᱤᱭᱟᱹ ᱵᱟᱨ ᱞᱮᱠᱟᱱ ᱠᱟᱴᱠᱚᱢ ᱢᱟᱱᱮ ᱢᱟᱱᱮ ᱟᱞᱮ ᱥᱮᱱ ᱫᱚ ᱚᱝᱠᱟ ᱠᱚ ᱧᱟᱢᱚᱜ-ᱟ ᱛᱚ ᱵᱟᱹᱫ ᱠᱟᱴᱠᱚᱢ, ᱟᱲᱮ ᱥᱮ ᱟᱜ ᱯᱩᱠᱷᱨᱤ ᱠᱚ ᱧᱟᱢᱚᱜ ᱡᱚᱝ ᱠᱮᱴᱮᱡ, ᱠᱮᱴᱮᱡ ᱞᱟᱹᱴᱩ ᱧᱚᱜ ᱢᱟᱨᱟᱝ ᱧᱚᱜ ᱡᱷᱮᱲᱮ ᱠᱚ ᱜᱮᱜᱮᱨ ᱫᱚ ᱨᱤᱴᱮᱢ ᱫᱚᱠᱚ,
ᱦᱮᱸ ᱩᱱᱠᱩ ᱫᱚ
ᱵᱤᱨ ᱡᱚᱢ ᱞᱟᱜᱟᱣ ᱠᱟᱜ
ᱟᱞᱮ ᱫᱚ ᱡᱟᱦᱟᱸ ᱩᱱᱠᱩ ᱵᱟᱹᱭᱦᱟᱹᱲ ᱠᱚᱨᱮ ᱠᱚ ᱧᱟᱢᱚᱜ ᱜᱮᱫᱚ,
ᱚ ᱟᱪᱪᱷᱟ,
ᱩᱱᱠᱩ ᱫᱚ ᱟᱫᱚ ᱚᱱᱠᱟ ᱞᱟᱡ ᱛᱮᱫ ᱩᱰᱩᱠ ᱠᱮᱫ ᱛᱟᱠᱚᱣᱟ ᱟᱫᱚ ᱵᱤᱥᱤ ᱢᱟᱨᱟᱝ ᱢᱟᱨᱟᱝ ᱠᱚᱫᱚ ᱵᱟᱝ ᱡᱟᱦᱟᱸ ᱪᱷᱳᱴᱳ ᱪᱷᱳᱴᱳ ᱠᱚᱫᱚ ᱪᱮᱦᱨᱟ ᱢᱟᱱᱮ ᱥᱩᱱᱩᱢ ᱮᱢ ᱤᱭᱟᱹ ᱠᱮᱫᱟ ᱥᱩᱱᱩᱢ ᱵᱷᱟᱹᱡᱤ ᱠᱮᱫ ᱠᱚᱣᱟ ᱟᱫᱚ ᱡᱩᱫᱤ ᱟᱨ ᱡᱩᱫᱤ ᱰᱟᱴᱚᱢ ᱠᱚᱢ ᱪᱷᱟᱲ ᱛᱟᱠᱚᱣᱟ ᱟᱫᱚ ᱠᱩ ᱫᱚ ᱦᱟᱱᱮ ᱪᱟᱱᱟᱪᱩᱨ ᱞᱮᱠᱟ ᱠᱚ ᱵᱩᱡᱷᱟᱹᱜ-ᱟ ᱵᱩᱪ ᱫᱟᱢ᱾
ᱟᱪᱪᱷᱟ ᱟᱞᱮ ᱫᱚ ᱢᱟᱱᱮ ᱡᱟᱸᱦᱟ ᱡᱟᱦᱟᱸᱴᱟᱜ ᱢᱟᱱᱮ ᱢᱟᱨᱟ ᱤᱭᱟᱹ ᱠᱟᱹᱴᱤᱪ ᱠᱟᱹᱴᱤᱪ ᱜᱮᱛᱟ ᱠᱚ ᱡᱟᱸᱜᱟ ᱫᱚ, ᱚᱠᱟᱨᱮ ᱨᱤᱴᱮᱢ ᱛᱟᱦᱮᱱ ᱚᱱᱟᱴᱟᱜ ᱫᱚ ᱵᱟᱞᱮ ᱜᱤᱰᱤ ᱛᱟᱠᱚᱣᱟ ᱟᱨ ᱡᱟᱦᱟᱸᱴᱟᱜ ᱵᱟᱫᱽ ᱵᱟᱹᱠᱤ ᱴᱟᱜ ᱛᱮᱦᱮᱱ ᱚᱱᱟ ᱫᱚᱞᱮ ᱜᱤᱰᱤ ᱛᱟᱠᱚ ᱜᱮᱭᱟ᱾
ᱚ ᱟᱞᱮ ᱫᱚ ᱵᱟᱞᱮ ᱜᱤᱰᱤ ᱵᱟᱲᱟᱭ ᱛᱟᱠᱚ ᱜᱮᱭᱟ, ᱟᱨ ᱡᱟᱦᱟᱸᱭ ᱩᱱᱠᱩ ᱡᱟᱦᱟᱸᱭ ᱢᱟᱨᱟᱝ ᱠᱟᱴᱠᱚᱢ ᱞᱟᱹᱭ ᱠᱮᱫᱟ ᱡᱟᱦᱟᱸᱭ ᱫᱚ ᱵᱟᱝ ᱠᱚ ᱜᱮᱨ ᱫᱚ ᱩᱱᱠᱩ ᱫᱚ ᱟᱞᱮ ᱥᱮᱫ ᱫᱚ ᱫᱷᱤᱨᱤ ᱠᱟᱴᱠᱚᱢ ᱠᱚ ᱢᱮᱛᱟ ᱠᱚᱣᱟ ᱫᱷᱤᱨᱤ ᱠᱟᱴ
ᱦᱚᱭ ᱟᱞᱮ ᱥᱮ ᱥᱮᱱᱦᱚᱸ ᱫᱷᱤᱨᱤ ᱠᱟᱴᱠᱚᱢ ᱜᱮ ᱞᱮ ᱢᱮᱛᱟ ᱠᱚᱣᱟ᱾
ᱦᱳᱭ ᱟᱫᱚ ᱩᱱᱠᱩ ᱫᱚ ᱠᱟᱹᱴᱤᱡ ᱠᱚ ᱜᱮᱜᱮᱨ ᱜᱮᱭᱟ ᱛᱚ,
ᱦᱟᱸ,
ᱟᱯᱮ ᱥᱮᱫ ᱫᱚ ᱩᱱᱠᱩ ᱫᱚ ᱚᱠᱟ ᱠᱚᱨᱮ ᱠᱚ ᱧᱟᱢᱚᱜ ᱜᱮᱭᱟ ᱵᱤᱥᱤᱨ ᱵᱷᱟᱜᱽ?
ᱤᱭᱟᱹ ᱨᱮ ᱯᱩᱠᱷᱨᱤ ᱨᱮ ᱧᱟᱢᱚᱜ ᱜᱮᱭᱟ ᱩᱱᱠᱩ ᱫᱚ ᱟᱵᱟᱨ ᱚᱱᱟ ᱛᱮᱦᱮᱱᱟ ᱩᱱᱠᱩ ᱜᱚᱸᱜᱷᱚᱨ ᱠᱟᱜ-ᱟ ᱠᱚ ᱚᱸᱰᱮ ᱠᱚ ᱛᱟᱦᱮᱱᱟ ᱟᱠᱚᱣᱟᱜ ᱤᱭᱟᱹ ᱟᱠᱚ ᱡᱟᱦᱟᱸ ᱚᱸᱰᱮ ᱠᱚ ᱜᱮᱞᱮᱫ ᱠᱟᱜ ᱫᱚ, ᱚᱸᱰᱮ ᱜᱮᱠᱚ ᱛᱟᱦᱮᱱ ᱜᱮᱭᱟ᱾ ᱥᱚᱢᱟᱱ ᱨᱮᱫᱚ ᱩᱰᱩᱠᱚᱜ-ᱟ ᱛᱚᱠᱷᱚᱱ ᱜᱮᱞᱮ ᱥᱟᱵ ᱠᱚᱢᱟ ᱵᱟᱠᱷᱟᱡ ᱤᱧ ᱫᱚ ᱵᱟᱹᱧ ᱥᱟᱵ ᱫᱟᱲᱮᱭ ᱠᱩ ᱜᱮᱭᱟ ᱵᱚᱞᱮ ᱡᱟᱦᱟᱸᱭ ᱜᱮ ᱤᱧ ᱵᱟᱵᱟ ᱤᱧ ᱜᱚ ᱛᱟᱠᱚ ᱩᱱᱠᱩ ᱜᱮᱠᱚ ᱥᱟᱵ ᱫᱟᱲᱮᱭ ᱟᱠᱚᱣᱟ᱾ ᱫᱚᱢᱮ ᱠᱚ ᱨᱤᱴᱟᱹᱢ ᱟᱥᱮ ᱚᱱᱟ ᱠᱷᱟ
ᱦᱮᱸ ᱦᱮᱸ ᱩᱱᱠᱩ ᱫᱚᱠᱚ ᱜᱮᱜᱮᱨ ᱜᱮᱭᱟ ᱟᱨ ᱟᱨ ᱤᱭᱟᱹ ᱠᱩ ᱫᱚ ᱟᱞᱮ ᱥᱮᱫ ᱫᱚ ᱢᱟᱱᱮ ᱚᱱᱠᱟ ᱵᱟᱹᱭᱦᱟᱹᱲ ᱠᱚᱨᱮ ᱫᱚ ᱵᱟᱠᱚ ᱧᱟᱢᱚᱜ ᱜᱮᱭᱟ ᱟᱨ ᱯᱩᱠᱷᱨᱤ ᱠᱚᱨᱮ ᱦᱚᱸ ᱵᱟᱠᱚ ᱧᱟᱢᱚᱜ ᱜᱮᱭᱟ ᱩᱱᱠᱩ ᱫᱚ ᱵᱤᱥᱤᱨ ᱵᱷᱟᱜᱽ ᱟᱞᱮ ᱥᱮᱫ ᱫᱚ ᱦᱟᱱᱮ ᱜᱟᱰᱟ ᱠᱚᱨᱮ ᱠᱚ ᱛᱟᱦᱮᱱ ᱜᱮᱭᱟ ᱡᱟᱦᱟᱸ ᱫᱷᱤᱨᱤ ᱠᱚ ᱛᱟᱦᱮᱱ ᱫᱚ ᱦᱮᱸ ᱥᱮ,
ᱦᱮᱸ
ᱫᱷᱤᱨᱤ ᱠᱚ ᱢᱟᱨᱟᱝ ᱢᱟᱨᱟᱝ ᱫᱷᱤᱨᱤ ᱠᱚ ᱛᱟᱦᱮᱱᱟ ᱚᱱᱟ ᱠᱚᱨᱮ ᱞᱟᱛᱟᱨ ᱠᱚᱨᱮ ᱠᱚ ᱥᱚᱜᱮ ᱠᱚ ᱢᱟᱱᱮ ᱵᱟᱢ ᱵᱩᱡᱽ ᱫᱟᱲᱮ ᱟᱠᱚᱣᱟ ᱚᱱᱟ ᱠᱷᱟᱹᱛᱤᱨ ᱜᱮ ᱟᱞᱮ ᱥᱮᱫ ᱫᱚ ᱫᱷᱤᱨᱤ ᱠᱟᱴᱠᱚᱢ ᱠᱚ ᱢᱮᱛᱟ ᱠᱚᱣᱟ᱾
ᱚ ᱟᱫᱚ ᱟᱞᱮ ᱥᱮᱱ ᱫᱚ ᱫᱷᱤᱨᱤ ᱫᱤᱥᱚᱢ ᱫᱚ ᱵᱟᱝ ᱠᱟᱱᱟ ᱛᱚ ᱫᱷᱤᱨᱤ ᱠᱚᱫᱚ ᱵᱟᱹᱱᱩᱜ-ᱟ ᱟᱞᱮ ᱥᱮᱱ ᱫᱚ᱾ ᱟᱫᱚ ᱟᱞᱮ ᱥᱮᱫ ᱫᱚ ᱵᱟᱹᱭᱟᱹᱲ ᱨᱮᱜᱮ ᱠᱚ ᱛᱟᱦᱮᱱ ᱜᱮᱭᱟ᱾ ᱯᱩᱠᱷᱨᱤ ᱨᱮᱜᱤ ᱩᱱᱠᱩ ᱫᱚ ᱤᱭᱟᱹ ᱚᱱᱠᱟ ᱠᱷᱮᱛ ᱠᱚᱨᱮ ᱫᱚ ᱵᱟᱝᱠᱚ ᱛᱟᱦᱮᱱᱟ᱾ ᱩᱱᱠᱩ ᱵᱟᱹᱫᱽ ᱠᱟᱴᱠᱚᱢ ᱠᱚ ᱛᱟᱦᱮᱱᱟ ᱩᱱᱠᱩ,
ᱤᱧ ᱫᱚ ᱥᱟᱵ ᱜᱮᱛᱚ ᱵᱟᱹᱤᱧ ᱤᱧ ᱫᱚ ᱵᱟᱹᱧ ᱥᱟᱵ ᱫᱟᱲᱮᱭ ᱠᱚᱣᱟ ᱤᱭᱟᱹ ᱩᱱᱠᱩ ᱠᱟᱴᱠᱚᱢ ᱠᱚᱫᱚ᱾
ᱪᱷᱟ ᱦᱩᱸ
ᱦᱚᱸᱭ ᱦᱚᱸᱭ, ᱟᱯᱮ ᱥᱮᱫ ᱫᱚ ᱦᱟᱱᱠᱩ ᱤᱭᱟᱹ ᱠᱚ ᱧᱟᱢᱚᱜ ᱜᱮᱭᱟ ᱥᱮ ᱦᱟᱱᱠᱩ ᱠᱟᱛᱞᱟ ᱡᱟᱦᱟᱸᱭ ᱠᱚ ᱧᱮᱞ ᱟᱠᱟᱫ ᱠᱚᱣᱟ ᱛᱚ ᱠᱟᱛᱞᱟ
ᱦᱚᱭ ᱧᱮᱞ ᱠᱟᱜ ᱠᱚ ᱜᱤ ᱭᱟᱹᱧ᱾
ᱦᱳᱭ ᱩᱱᱠᱩ ᱫᱚ ᱧᱟᱢᱚᱜ ᱜᱮᱭᱟ ᱠᱚ ᱥᱮ ᱵᱟᱝ?
ᱦᱳᱭ ᱯᱩᱠᱷᱨᱤ ᱨᱮᱜᱤ ᱟᱫᱚ ᱩᱱᱠᱩ ᱫᱚ ᱟᱹᱥᱩᱞ ᱠᱚᱣᱟ ᱩᱱᱠᱩ ᱫᱚ ᱵᱟᱹᱫᱽ ᱨᱮᱫᱚ ᱛᱷᱩᱲᱤ ᱠᱚ ᱧᱟᱢᱚᱜᱼᱟ ᱩᱱᱠᱩ ᱫᱚ᱾ ᱟᱞᱮ ᱥᱮᱱ ᱫᱚ ᱠᱷᱮᱛ ᱠᱚᱨᱮ ᱫᱚ ᱵᱟᱠᱚ ᱧᱟᱢᱚᱜᱼᱟ ᱛᱚ, ᱚᱱᱠᱟ ᱫᱟᱜ ᱡᱟᱹᱰᱤ ᱨᱮᱦᱚᱸ ᱥᱮ ᱮᱴᱟᱜ ᱦᱟᱹᱠᱩ ᱠᱚ ᱧᱟᱢᱚᱜᱼᱟ ᱩᱱᱠᱩ ᱛᱚ ᱠᱟᱛᱟᱞᱟ ᱦᱟᱹᱠᱩ ᱫᱚ ᱵᱟᱠᱚ ᱧᱟᱢᱚᱜᱼᱟ᱾ ᱡᱚᱠᱷᱚᱱ ᱜᱟᱹᱰᱤᱭᱟᱹ ᱠᱷᱚᱱ ᱠᱚ ᱩᱰᱩᱠᱚᱜ -ᱟ ᱛᱚᱠᱷᱚᱱ ᱫᱚᱠᱚ ᱧᱟᱢᱚᱜ ᱜᱮᱭᱟ᱾ ᱟᱨ ᱠᱤᱱᱛᱩ ᱱᱚᱝᱠᱟ ᱫᱚ ᱮᱢᱱᱤ ᱫᱚ ᱵᱟᱠᱚ ᱛᱟᱦᱮᱱ ᱜᱮᱭᱟ᱾ ᱯᱩᱠᱷᱨᱤ ᱨᱮ ᱫᱚ ᱤᱭᱟᱹ ᱦᱟᱹᱠᱩ ᱫᱚ᱾
ᱟᱞᱮ ᱥᱮᱫ ᱫᱚ ᱟᱞᱮ ᱥᱮᱫ ᱫᱚ ᱜᱟᱰᱟ ᱠᱚᱨᱮ ᱠᱚ ᱧᱟᱢᱚᱜ ᱜᱮᱭᱟ, ᱟᱨ ᱵᱟᱝ ᱱᱟᱹᱭ ᱠᱚᱨᱮ ᱢᱮᱱᱟᱜᱼᱟᱛᱚ ᱱᱟᱹᱭ ᱠᱚ ᱦᱮᱸᱥᱮ᱾
ᱚᱻ ᱟᱫᱚ ᱟᱞᱮ ᱥᱮᱱ ᱫᱚ ᱚᱱᱟ ᱠᱚᱫᱚ ᱱᱟᱹᱭ ᱠᱚᱦᱚᱸᱵᱟᱹᱱᱩᱜᱼᱟ ᱜᱟᱰᱟ ᱠᱚᱦᱚᱸ ᱵᱟᱹᱱᱩᱜ ᱠᱟᱜ-ᱟ ᱟᱞᱮ ᱥᱮᱱ ᱫᱚ᱾
ᱟᱨ ᱠᱮᱱᱮᱞ ᱠᱚᱨᱮ ᱠᱚ ᱧᱟᱢᱚᱜ ᱜᱮᱭᱟ᱾ ᱠᱮᱱᱮᱞ ᱢᱮᱱᱟᱜ ᱟᱥᱮ ᱵᱟᱝ ᱟᱯᱮ ᱥᱮᱫ ᱫᱚ? ᱦᱮᱸ
ᱪᱮ ᱢᱮᱱ ᱪᱮᱫ ᱮᱢ ᱢᱮᱱ ᱠᱮᱜ-ᱟ?
ᱞᱤᱫᱤᱧ ᱠᱮᱱᱮᱞ ᱫᱚ ᱢᱮᱱᱟᱜ ᱟᱥᱮ ᱵᱟᱝ ᱟᱯᱮ ᱥᱮᱫ ᱫᱚ?
ᱵᱟᱝᱟ ᱵᱟᱹᱱᱩᱜ ᱠᱟᱜᱼᱟ ᱟᱞᱮ ᱥᱮᱫ ᱫᱚ᱾
ᱚ ᱠᱮᱱᱮᱞ ᱫᱚ ᱢᱟᱱᱮ ᱚᱱᱟ ᱫᱚ ᱢᱟᱱᱮ ᱦᱟᱱᱮ ᱡᱟᱦᱟᱸ ᱢᱟᱨᱟᱝ ᱢᱟᱨᱟᱝ ᱰᱮᱢ ᱛᱟᱦᱮᱱ ᱫᱚ ᱦᱟᱱᱮ ᱡᱟᱦᱟᱸ ᱟᱸᱡᱚᱢ ᱵᱟᱲᱟ ᱟᱠᱟᱫ ᱜᱮᱭᱟᱢ ᱢᱟᱱᱮ ᱢᱩᱠᱩᱴᱢᱩᱱᱤᱯᱩᱨ ᱠᱚᱢ ᱟᱸᱡᱚᱢ ᱵᱟᱲᱟ ᱠᱟᱫᱟ ᱦᱮᱸ ᱥᱮ
ᱦᱮᱸ ᱪᱟᱞᱟᱣ ᱦᱩᱭ ᱞᱮᱱ ᱜᱮᱭᱟ ᱢᱩᱠᱩᱴᱢᱩᱱᱤᱯᱩᱨ ᱦᱚᱸ, ᱧᱮᱞ ᱫᱩᱧ ᱧᱮᱞ ᱠᱟᱜ-ᱟ᱾ ᱛᱳ ᱟᱞᱮ ᱥᱮᱱ ᱫᱚ ᱚᱱᱟ ᱠᱚᱫᱚ ᱵᱟᱹᱱᱩᱜ -ᱟ᱾
ᱳ᱾ ᱢᱩᱠᱩᱴᱢᱩᱱᱤᱯᱩᱨ ᱥᱮᱫ ᱠᱷᱚᱱᱟᱜ ᱜᱮ ᱟᱞᱮ ᱥᱮᱫ ᱫᱚ ᱠᱮᱱᱮᱞ ᱫᱟᱜ ᱫᱚ ᱦᱤᱡᱩᱜᱼᱟ, ᱢᱟᱱᱮ ᱚᱱᱠᱟᱛᱮ ᱠᱮᱱᱮᱞ ᱞᱮᱠᱟ ᱠᱚ ᱵᱮᱱᱟᱣ ᱠᱟᱜᱼᱟ ᱧᱮᱞ ᱟᱠᱟᱫᱟ ᱛᱚ ᱢᱩᱠᱩᱴᱢᱩᱱᱤᱯᱩᱨ ᱨᱮ ᱡᱟᱦᱟᱸ ᱚᱱᱮ ᱜᱮᱹᱴ ᱠᱚ ᱵᱮᱱᱟᱣ ᱟᱠᱟᱫ ᱫᱚ ᱫᱟᱜ ᱠᱚ ᱤᱭᱟᱹ ᱠᱚ ᱦᱮᱸ ᱥᱮ
ᱦᱩᱸᱻ
ᱟᱫᱚ ᱚᱱᱟ ᱟᱛᱳ ᱟᱛᱳ ᱛᱮ ᱢᱟᱱᱮ ᱮᱢᱱᱤ ᱡᱟᱦᱟᱱᱟᱜ ᱤᱭᱟᱹ ᱞᱮᱠᱟ ᱠᱚ ᱵᱮᱱᱟᱣ ᱠᱟᱫᱟ, ᱱᱟᱹᱭ ᱢᱟᱱᱮ ᱮᱢᱱᱤ ᱜᱟᱰᱟ ᱞᱮᱠᱟ ᱜᱮ ᱠᱚ ᱵᱮᱱᱟᱣ ᱠᱟᱫᱟ, ᱟᱫᱚ ᱠᱟᱹᱴᱤᱡ ᱱᱮᱛᱟᱨ ᱫᱚᱠᱚ ᱰᱷᱟᱹᱞᱟᱹᱭ ᱠᱟᱫᱟ ᱞᱟᱦᱟ ᱛᱮᱫᱚ ᱵᱟᱠᱚ ᱰᱷᱟᱹᱞᱟᱹᱭ ᱠᱟᱫᱟ᱾
ᱳ
ᱦᱳᱭ ᱟᱫᱚ ᱚᱱᱟ ᱛᱮᱜᱮ ᱚᱱᱟ ᱠᱚᱨᱮ ᱜᱮᱠᱚ ᱧᱟᱢᱚᱜ ᱜᱮᱭᱟ ᱩᱱᱠᱩ ᱫᱚ᱾ ᱦᱮᱸ ᱚᱱᱟ ᱠᱚᱨᱮ ᱫᱚ ᱫᱚᱢᱮ ᱠᱚ ᱧᱟᱢᱚᱜᱼᱟ ᱫᱚᱢᱮ ᱵᱟᱹᱲᱛᱤ ᱡᱚᱢ ᱡᱚᱢ ᱛᱮᱢ ᱞᱟᱝᱜᱟᱜᱼᱟ ᱩᱱᱟᱹᱜ᱾
ᱟᱪᱪᱷᱟ ᱛᱟᱦᱟᱞᱮ ᱦᱟᱠᱩ ᱠᱚᱫᱚ ᱯᱮ ᱨᱚᱦᱚᱲ ᱠᱚᱜᱮᱭᱟ ᱥᱮ ᱵᱟᱝ-ᱟ?
ᱦᱟᱠᱳ ᱫᱚᱞᱮ ᱨᱚᱦᱚᱲ ᱫᱚᱞᱮ ᱨᱚᱦᱚᱲ ᱠᱚᱜᱮᱭᱟ ᱟᱫᱚ ᱟᱞᱮ ᱫᱚ ᱵᱮᱥᱤᱨ ᱵᱷᱟᱜᱽ ᱦᱟᱠᱳ ᱨᱚᱦᱚᱲ ᱫᱚ ᱵᱟᱞᱮ ᱡᱚᱢ ᱠᱚᱜᱮᱭᱟ᱾ ᱟᱥᱚᱞ ᱠᱟᱛᱷᱟ ᱦᱩᱭᱩᱜ ᱠᱟᱱᱟ ᱥᱚ ᱟᱠᱚ ᱛᱚ ᱠᱟᱹᱴᱤᱡ ᱪᱤᱠᱟ ᱵᱷᱟᱵ ᱪᱚ ᱢᱟᱱᱮ ᱡᱚᱢ ᱵᱟᱞᱮ ᱫᱟᱲᱮᱭᱟᱠᱚ ᱜᱮᱭᱟ ᱛᱚ ᱠᱟᱹᱴᱤᱡ ᱪᱤᱠᱟ ᱵᱷᱟᱵᱽ ᱪᱚ ᱵᱩᱡᱷᱟᱹᱜ ᱟᱠᱚ ᱛᱚ᱾
ᱟᱞᱮ ᱥᱮᱱ ᱫᱚ ᱫᱚᱢᱮ ᱠᱚ ᱡᱚᱢ ᱠᱚ ᱜᱮᱭᱟ, ᱠᱤᱨᱤᱧᱟᱜ ᱦᱟᱴ ᱦᱩᱭᱩᱜᱼᱟ ᱦᱟᱴ ᱦᱤᱞᱳᱜ ᱠᱚ ᱪᱟᱞᱟᱜ ᱜᱮᱭᱟ ᱟᱫᱚ ᱛᱚᱠᱷᱚᱱ ᱫᱚ ᱠᱤᱨᱤᱧ ᱟᱹᱜᱩ ᱦᱩᱭᱼᱟ, ᱤᱧ ᱵᱟᱵᱟᱭ ᱪᱟᱞᱟᱣ ᱞᱮᱱᱠᱷᱟᱱ ᱫᱚᱭ ᱠᱤᱨᱤᱧ ᱟᱹᱜᱩ ᱠᱚᱜᱮᱭᱟ ᱦᱟᱠᱳ ᱫᱚ ᱩᱱᱠᱩ ᱤᱪᱟᱹᱜ ᱠᱩ ᱟᱵᱟᱨ ᱯᱩᱴᱷᱤ ᱠᱚ ᱟᱵᱟᱨ ᱩᱱᱠᱩ ᱡᱮᱞᱤᱧ ᱡᱮᱞᱮᱞᱤᱧ ᱦᱟᱠᱩ ᱟᱭᱢᱟ ᱨᱚᱠᱚᱢ ᱦᱟᱹᱠᱩ ᱠᱚ ᱨᱚᱦᱚᱲ ᱠᱚᱜᱮᱭᱟ ᱟᱨ ᱟᱞᱮ ᱦᱚᱸ ᱡᱩᱫᱤ ᱦᱟᱠᱩ ᱚᱱᱠᱟ ᱫᱟᱜ ᱢᱟ ᱱᱮᱛᱟᱨ ᱢᱟ ᱫᱟᱜ ᱡᱟᱹᱲᱤ ᱥᱮ ᱟᱫᱚ ᱦᱟ‌ᱠᱩ ᱠᱚᱠᱚ ᱩᱰᱩᱠᱚᱜ-ᱟ ᱛᱚ
ᱦᱩᱸ ᱦᱩᱸ᱾
ᱚᱱᱟ ᱠᱷᱮᱛᱨᱮ ᱩᱱᱠᱩ ᱡᱟᱦᱟᱸ ᱠᱟᱹᱴᱤ ᱠᱟᱴᱤᱜ ᱯᱩᱴᱷᱤ ᱠᱩ ᱰᱟᱹᱲᱠᱟᱹᱜ ᱠᱚ ᱠᱚ ᱟᱫᱚ ᱩᱝᱠᱩ ᱡᱩᱫᱤ ᱵᱟᱞᱮ ᱡᱚᱢ ᱪᱟᱵᱟ ᱫᱟᱲᱮᱭᱟᱠᱚᱣᱟ ᱛᱟᱦᱚᱞᱮ ᱠᱷᱟᱱ ᱫᱚᱞᱮ ᱨᱚᱦᱚᱲ ᱠᱚᱜᱮᱭᱟ᱾ ᱚᱝᱠᱟ ᱜᱷᱟᱥᱟᱣ ᱥᱟᱯᱷᱟ ᱠᱟᱛᱮ ᱥᱟᱥᱟᱝ ᱠᱚ ᱞᱟᱜᱟᱣ ᱠᱟᱛᱮ ᱨᱚᱦᱚᱲ ᱠᱚᱣᱟ᱾
ᱚ ᱟᱞᱮ ᱥᱮᱫ ᱫᱚ ᱢᱟᱱᱮ ᱟᱞᱮᱫᱚ ᱤᱪᱟᱹᱜ ᱦᱟᱹᱠᱩ ᱜᱮᱞᱮ ᱡᱚᱢ ᱠᱚᱜᱮᱭᱟ ᱤᱪᱟᱹᱜ ᱦᱟᱹᱠᱩ ᱫᱚ ᱩᱱᱟᱹᱜ ᱫᱚ ᱵᱟᱠᱚ ᱥᱚ ᱟᱛᱚ ᱩᱱᱟᱜ ᱥᱤᱬᱤᱡ ᱥᱤᱬᱤᱡ ᱫᱚ ᱟᱫᱚ ᱚᱱᱟᱠᱷᱟᱹᱛᱤᱨ ᱟᱞᱮ ᱤᱪᱟ. ᱜ ᱦᱟᱹᱠᱩ ᱜᱮᱞᱮ ᱡᱚᱢ ᱠᱚᱜᱮᱭᱟ ᱤᱭᱟᱹ ᱫᱟ ᱵᱟᱮ ᱡᱚᱢ ᱠᱚᱜᱮᱭᱟ ᱮᱢᱱᱤ ᱮᱴᱟᱜ ᱦᱟᱠᱩ ᱠᱚᱫᱚ᱾
ᱦᱩᱸ᱾
ᱢᱟᱱᱮ ᱟᱞᱮ ᱥᱮᱫ ᱫᱚ ᱡᱚᱢ ᱫᱚ ᱠᱚ ᱡᱚᱢ ᱠᱚ ᱜᱮᱭᱟ ᱢᱟᱱᱮ ᱟᱞᱮ ᱜᱮ ᱵᱟᱞᱮ ᱡᱚᱢ ᱠᱚ ᱜᱮᱭᱟ ᱠᱟᱹᱴᱤᱡ ᱪᱤᱠᱟ ᱵᱷᱟᱵ ᱪᱚ ᱠᱚ ᱵᱩᱡᱷᱟᱹᱜᱼᱟ ᱟᱞᱮ ᱫᱚ ᱛᱤᱠᱷᱱᱤ ᱜᱮ ᱞᱮ ᱡᱚᱢ ᱠᱚᱣᱟ ᱢᱟᱱᱮ ᱚᱱᱟ ᱵᱟᱧᱪᱟᱣ ᱜᱮ ᱵᱟᱧᱪᱟᱣ ᱠᱚ ᱜᱮ ᱜᱚᱡ ᱠᱮᱫᱮᱭᱟ ᱞᱮ ᱟᱨ ᱞᱮ ᱡᱚᱢ ᱠᱮᱫᱮᱭᱟ᱾ ᱦᱳᱭ ᱦᱳᱭ᱾
ᱪᱤᱞᱤ ᱠᱚ ᱛᱟᱞᱦᱮ ᱟᱯᱮ ᱚᱸᱰᱮ ᱫᱚ ᱪᱤᱞᱤ ᱠᱚ ᱦᱟᱹᱠᱩ ᱠᱚ ᱧᱟᱢᱚᱜ ᱜᱮᱭᱟ ᱟᱯᱮᱭᱟᱜ ᱚᱱᱟ ᱜᱟᱰᱟ ᱠᱚ ᱨᱮ ᱫᱚ?
ᱟᱞᱮᱭᱟᱜ ᱜᱟᱰᱟ ᱠᱚ ᱨᱮ ᱫᱚ ᱯᱩᱴᱷᱤ ᱦᱟᱹᱠᱩ ᱠᱚ ᱧᱟᱢᱚᱜ ᱜᱮᱭᱟ ᱛᱟᱨ-ᱯᱚᱨᱮ ᱵᱩᱸᱵᱩᱡ ᱦᱟᱹᱠᱩ, ᱛᱟᱨ-ᱯᱚᱨᱮ ᱤᱪᱟᱹᱜ ᱦᱟᱹᱠᱩ ᱠᱚ ᱧᱟᱢᱚᱜ ᱜᱮᱭᱟ ᱛᱟᱨ-ᱯᱚᱨᱮ ᱞᱮᱲᱮᱫ ᱦᱚᱸ ᱠᱚ ᱧᱟᱢᱚᱜ ᱜᱮᱭᱟ ᱛᱟᱨᱯᱚᱨᱮ ᱜᱟᱹᱲᱟᱹᱭ ᱠᱚ ᱦᱚᱸ ᱠᱚ ᱧᱟᱢᱚᱜ ᱜᱮᱭᱟ᱾
ᱦᱳᱭ ᱦᱳᱭ, ᱟᱫᱚ ᱜᱟᱰᱟ ᱠᱚ ᱨᱮ ᱫᱚ ᱜᱟᱰᱟ ᱠᱚ ᱨᱮ ᱫᱚ ᱤᱭᱟᱹ ᱡᱟᱞ ᱠᱚ ᱛᱮ ᱜᱮ ᱞᱮ ᱥᱟᱵ ᱵᱟᱲᱟ ᱠᱚ ᱜᱮᱭᱟ ᱟᱫᱚ ᱵᱟᱱ ᱜᱟᱰᱟ ᱨᱮ ᱫᱚ ᱜᱟ ᱫᱟᱜ ᱛᱚ ᱞᱤᱸᱜᱤ ᱦᱮᱸᱥᱮ?
ᱦᱩᱸ᱾
ᱟᱫᱚ ᱚᱱᱠᱟ ᱠᱟᱛᱮ ᱞᱮ ᱥᱟᱵ ᱠᱚ ᱜᱮᱭᱟ ᱟᱨ ᱵᱟᱝᱠᱷᱟᱱ ᱦᱟᱸᱱᱮ ᱤᱭᱟᱹ ᱜᱟᱰᱟ ᱨᱮ ᱫᱚ ᱦᱟᱸᱱᱮ ᱡᱟᱦᱟᱸ ᱢᱤᱫᱴᱟᱝ ᱦᱚᱯᱚᱱ ᱦᱚᱯᱚᱱ ᱴᱟᱹᱴᱭᱟᱹ ᱛᱟᱱᱟᱜ ᱥᱮ ᱴᱟᱹᱴᱭᱟᱹ ᱛᱟᱱᱟᱜ ᱵᱟᱠᱷᱟᱱ ᱵᱟᱹᱴᱤ ᱛᱟᱱᱟᱜ ᱧᱮᱞ ᱠᱟᱫᱟᱢ ᱛᱚ ᱴᱟᱹᱴᱭᱟᱹ ᱵᱟᱹᱴᱤ ᱫᱚ ᱦᱮᱸ ᱥᱮ ᱦᱳᱭ ᱚᱱᱟᱨᱮ ᱚᱱᱟᱨᱮ ᱡᱟᱦᱟᱸ ᱦᱟᱸᱱᱮ ᱦᱚᱞᱚᱝ ᱦᱚᱞᱚᱝ ᱵᱟᱦᱟᱴᱟ ᱛᱮᱱᱟᱜ ᱞᱮ ᱤᱭᱟᱹᱭᱟ ᱵᱷᱤᱛᱤᱨ ᱨᱮ ᱚᱱᱟ ᱴᱷᱟᱹᱴᱭᱟᱹ ᱨᱮ ᱞᱮ ᱮᱢᱟᱜ-ᱟ ᱦᱮᱸ ᱥᱮ?
ᱦᱩᱸ᱾
ᱟᱫᱚ ᱮᱢ ᱠᱟᱛᱮᱜ ᱚᱱᱟ ᱜᱮ ᱪᱤᱛᱟᱱ ᱨᱮ ᱯᱩᱸᱲ ᱜᱮᱸᱫᱟᱜ ᱛᱮ ᱞᱮ ᱤᱭᱟᱹᱭᱟᱞᱮ ᱢᱟᱱᱮ ᱯᱳᱸᱲ ᱜᱮᱸᱫᱟᱜ ᱛᱮ ᱞᱮ ᱛᱚᱞ-ᱟᱞᱮ ᱢᱟᱱᱮ ᱦᱟᱸᱱᱮ ᱛᱚᱞ ᱠᱮᱴᱮᱡᱟᱞᱮ ᱢᱟᱱᱮ ᱡᱮᱢᱚᱱ ᱯᱩᱨᱟᱹ ᱴᱟᱭᱤᱴ ᱧᱚᱜ ᱛᱟᱦᱮᱸᱱ ᱢᱟ ᱥᱮ ᱵᱟᱝ ᱞᱟᱲᱟᱜ ᱢᱟ᱾
ᱦᱮᱸ᱾
ᱟᱫᱚ ᱞᱮ ᱛᱚᱞ ᱠᱮᱫᱟ ᱞᱮ ᱛᱚᱞ ᱠᱟᱛᱮ ᱟᱫᱚ ᱤᱭᱟᱹ ᱛᱚᱞ ᱠᱟᱛᱮ ᱚᱱᱮ ᱠᱟᱹᱴᱤᱡ ᱪᱮᱛᱟᱱ ᱪᱮᱛᱟᱱ ᱠᱟᱹᱴᱤᱡ ᱪᱟᱞᱟᱝ ᱞᱮ ᱵᱷᱩᱜᱟᱹᱜ ᱠᱮᱫᱟ ᱦᱮᱸ ᱥᱮ?
ᱦᱩᱸ᱾
ᱢᱟᱱᱮ ᱡᱮᱢᱚᱱ ᱠᱚ ᱵᱚᱞᱚ ᱫᱟᱲᱮᱭᱟᱜ ᱢᱟ ᱦᱟᱹᱠᱩ ᱠᱚ ᱟᱫᱚ ᱚᱱᱟ ᱵᱷᱩᱜᱟᱹᱜ ᱠᱟᱛᱮᱜ ᱟᱫᱚ ᱚᱸᱰᱮ ᱤᱭᱟᱹ ᱟᱫᱚ ᱵᱷᱤᱛᱤᱨ ᱨᱮ ᱡᱟᱦᱟᱸ ᱚᱱᱟ ᱜᱟᱰᱟ ᱨᱮᱱᱟᱜ ᱵᱟᱹᱞᱤᱢ ᱛᱟᱦᱮᱸᱱᱟ ᱛᱚ ᱜᱟᱰᱟ ᱨᱮ ᱫᱚ, ᱟᱫᱚ ᱚᱸᱰᱮ ᱠᱟᱹᱴᱤᱡ ᱚᱸᱰᱮ ᱠᱟᱹᱴᱤᱡ ᱞᱮ ᱠᱷᱟᱱᱟᱭᱟ ᱞᱮ ᱟᱫᱚ ᱠᱷᱟᱱᱟ ᱠᱟᱛᱮ ᱟᱫᱚ ᱚᱸᱰᱮ ᱜᱮ ᱤᱭᱟᱹᱭ ᱜᱮᱭᱟ ᱞᱮ ᱪᱮᱫ ᱠᱚ ᱞᱟᱹᱭ ᱫᱚ ᱚᱸᱰᱮ ᱛᱚᱯᱟᱭ ᱜᱮᱭᱟ ᱞᱮ ᱟᱫᱚ ᱛᱚᱯᱟ ᱞᱮᱠᱷᱟᱱ ᱛᱚ ᱟᱫᱚ ᱩᱱᱠᱩ ᱫᱚ ᱠᱚ ᱵᱚᱞᱚᱱᱟᱠᱚ ᱡᱚᱢ ᱞᱟᱹᱜᱤᱫ,
ᱟᱪᱪᱷᱟ ᱢᱟᱱᱮ ᱚᱱᱮ ᱚᱱᱠᱟ ᱪᱟᱨᱟ ᱠᱟᱛᱮᱜ ᱯᱮ ᱥᱟᱵ ᱠᱚ ᱜᱮᱭᱟ ᱵᱟᱝ?
ᱦᱳᱭ ᱦᱳᱭ ᱟᱫᱚ ᱟᱫᱚ ᱞᱮ ᱧᱮᱞ ᱟᱞᱮ ᱡᱮ ᱢᱮᱱᱛᱮ ᱡᱩᱫᱤ ᱠᱚ ᱯᱮᱨᱮᱡ ᱠᱟᱱᱟ ᱫᱚᱢᱮ ᱛᱟᱦᱞᱮ ᱟᱫᱚ ᱩᱱᱫᱚ ᱚᱱᱟ ᱞᱮ ᱨᱟᱠᱟᱵ ᱟᱹᱜᱩᱭᱟ ᱟᱫᱚ ᱟᱫᱚ ᱞᱮ ᱧᱮᱞᱟ ᱯᱮᱨᱮᱡ ᱪᱟᱵᱟ ᱠᱟᱱᱟ ᱠᱚ ᱯᱩᱨᱟᱹ ᱦᱟᱹᱠᱩ ᱠᱚ ᱟᱫᱚ ᱚᱱᱠᱟ ᱠᱟᱛᱮ ᱜᱮ ᱞᱮ ᱥᱟᱵ ᱠᱚᱣᱟ ᱚᱱᱠᱟ ᱠᱟᱛᱮ ᱫᱚ ᱯᱩᱨᱟᱹ ᱡᱮᱣᱮᱫ ᱦᱟᱹᱠᱩᱢ ᱧᱟᱢ ᱠᱚᱣᱟ᱾
ᱚ᱾
ᱟᱨ ᱡᱟᱦᱟᱸ ᱡᱩᱫᱤ ᱡᱟᱞ ᱠᱚᱢ ᱮᱰᱟᱣ ᱦᱚᱴᱚ ᱠᱟᱜᱼᱟ ᱥᱮ ᱟᱫᱚ ᱡᱟᱞ ᱠᱚᱨᱮ ᱫᱚ ᱟᱫᱚ ᱠᱟᱴᱠᱚᱢ ᱠᱚᱦᱚᱸ ᱠᱚ ᱡᱷᱟᱹᱞᱤᱜ ᱜᱮᱭᱟ ᱛᱚ, ᱵᱤᱧ ᱠᱚ ᱦᱚᱸ ᱡᱷᱟᱹᱞᱤᱜ ᱜᱮᱭᱟ ᱛᱚ, ᱚᱱᱟ ᱠᱷᱟᱛᱤᱨ ᱜᱟᱰᱟ ᱨᱮ ᱫᱚ ᱡᱟᱞ ᱠᱚ ᱫᱚ ᱵᱮᱥᱤ ᱫᱚ ᱵᱟᱞᱮ ᱚᱰᱟᱣ ᱜᱮᱭᱟ᱾ ᱦᱳᱭ ᱦᱳᱭ ᱾ ᱟᱯᱮ ᱫᱚ ᱛᱟᱦᱚᱞᱮ ᱪᱤᱠᱟᱹ ᱠᱟᱛᱮ ᱯᱮ ᱥᱟᱵ ᱠᱚ ᱜᱮᱭᱟ ᱵᱟᱸᱫ ᱠᱚ ᱨᱮ ᱫᱚ ᱜᱟᱹᱰᱭᱟᱹ ᱠᱚ ᱨᱮ ᱫᱚ ᱪᱤᱠᱟᱹ ᱛᱮ ᱯᱮ ᱥᱟᱵ ᱠᱚᱣᱟ ᱯᱩᱠᱷᱨᱤ ᱠᱚ ᱨᱮ ᱫᱚ?
ᱜᱟᱹᱰᱤᱭᱟᱹ ᱯᱩᱠᱷᱨᱤ ᱨᱮᱫᱚ ᱢᱟᱱᱮ ᱚᱱᱟ ᱡᱷᱟᱹᱞᱤ ᱠᱚᱛᱮ ᱜᱮ ᱾ ᱚᱱᱟ ᱡᱷᱟᱹᱞᱤ ᱛᱟᱦᱮᱱ ᱫᱚ ᱯᱩᱨᱟᱹ ᱮᱠᱵᱟᱨᱮ ᱟᱭᱢᱟ ᱦᱚᱲ ᱠᱚ ᱟᱭᱢᱟ ᱦᱚᱲ ᱵᱟᱠᱚ ᱯᱷᱮᱰᱚᱜ ᱜᱮᱭᱟ ᱾ ᱥᱟᱜ ᱠᱟᱜ ᱫᱚᱠᱚ ᱯᱩᱨᱟᱹ ᱚᱝᱠᱟ ᱚᱱᱟ ᱡᱷᱟᱹᱞᱤ ᱛᱮ ᱵᱟᱝᱠᱷᱟᱡ ᱫᱚ ᱚᱱᱟ ᱪᱟᱵᱟᱜ ᱡᱷᱟᱹᱞᱤ ᱛᱮ᱾ ᱚᱱᱟ ᱠᱚᱛᱮ - ᱟᱨ ᱡᱟᱦᱟᱸᱭ ᱦᱚᱲ ᱠᱚ ᱦᱤᱡᱩᱜ-ᱟ ᱡᱩᱫᱤ ᱥᱟᱵ ᱤᱪᱪᱷᱟᱹ ᱛᱮᱦᱮᱱ ᱛᱟᱠᱚᱣᱟ ᱛᱚᱠᱷᱚᱱ ᱫᱚ ᱟᱫᱚ ᱚᱱᱟ ᱫᱚ ᱡᱷᱟᱹᱞᱤ ᱠᱚᱛᱮ ᱫᱚ ᱵᱟᱠᱚ ᱥᱟᱵ ᱫᱟᱲᱮᱭᱟᱜ ᱵᱟᱠᱚ ᱥᱟᱵ ᱠᱚᱣᱟ ᱛᱚ᱾ ᱛᱚᱠᱷᱚᱱ ᱫᱚ ᱚᱱᱟ ᱵᱟᱹᱲᱥᱤ ᱠᱚᱛᱮ ᱵᱟᱹᱲᱥᱤ ᱟᱵᱟᱨ ᱤᱪᱟᱹᱜ ᱧᱟᱢᱚᱜ ᱞᱮᱱᱠᱷᱟᱱ ᱫᱚ ᱚᱱᱮᱞᱮ ᱵᱮᱱᱟᱣ ᱫᱚ ᱚᱴᱚ ᱚᱱᱟ ᱠᱚ ᱢᱮ
ᱚ ᱦᱮᱸ ᱦᱮᱸ ᱾
ᱦᱮᱸ ᱚᱱᱟ ᱛᱮᱞᱮ ᱥᱟᱵ ᱠᱚᱜᱮᱭᱟ ᱾
ᱚ ᱚᱱᱟ ᱠᱚᱛᱮ ᱜᱮ ᱵᱤᱥᱤ ᱯᱮ ᱥᱟᱵ ᱠᱚᱜᱮᱭᱟ ᱦᱮᱸᱥᱮ ᱾
ᱦᱳᱭ᱾
ᱡᱟᱦᱟᱸ ᱠᱚ ᱵᱮᱱᱟᱣᱟ ᱚᱱᱟ ᱫᱚ ᱡᱟᱦᱟᱸ ᱚᱱᱮ ᱤᱭᱟᱹ ᱞᱮᱠᱟᱱᱟᱜ ᱡᱟᱦᱟᱸ ᱚᱱᱮ ᱪᱮᱫ ᱠᱚ ᱢᱮᱛᱟᱜᱟ ᱚᱛ ᱨᱮ ᱡᱟᱦᱟᱸ ᱠᱚ ᱵᱟᱹᱭᱥᱟᱹᱣ ᱫᱟᱠᱚ ᱾
ᱦᱮᱸ ᱾
ᱟᱫᱚ ᱚᱱᱟ ᱫᱚ ᱜᱟᱹᱰᱭᱟᱹ ᱠᱚᱨᱮ ᱫᱚ ᱚᱠᱟ ᱨᱮᱯᱮ ᱵᱟᱹᱭᱥᱟᱹᱣ ᱜᱮᱛᱮ ᱚᱱᱟ ᱫᱚ?
ᱦᱮᱸ ᱵᱟᱹᱭ ᱟᱫᱚ ᱵᱟᱹᱭᱥᱟᱹᱣ ᱡᱩᱛᱩᱜ ᱜᱮᱭᱟ ᱚᱱᱠᱟ ᱠᱟᱛᱮᱜ ᱦᱚᱸ᱾ ᱟᱫᱚ ᱡᱩᱫᱤ ᱜᱟᱹᱰᱭᱟᱹ ᱡᱩᱫᱤ ᱩᱱᱟᱹᱜ ᱵᱟᱝ ᱠᱷᱟᱹᱭᱳᱜᱼᱟ ᱴᱷᱤᱠᱜᱮᱭᱟ ᱛᱷᱚᱲᱟ ᱫᱟᱲᱟᱝ ᱧᱚᱜ ᱜᱮᱭᱟ ᱥᱟᱝ ᱜᱮᱭᱟ ᱛᱟᱦᱚᱞᱮ ᱫᱚ ᱚᱱᱟ ᱵᱟᱹᱭᱥᱟᱹᱣ ᱡᱩᱛᱩᱜ ᱜᱮᱭᱟ᱾ ᱟᱨ ᱡᱩᱫᱤ ᱠᱷᱟᱹᱭᱚᱜ ᱜᱮ ᱛᱟᱦᱮᱸ ᱞᱮᱱ ᱠᱷᱟᱱ ᱟᱨ ᱡᱩᱫᱤ ᱤᱧᱟᱹᱜ ᱠᱚ ᱛᱟᱦᱮᱱᱟ ᱛᱟᱦᱚᱞᱮ ᱫᱚ ᱚᱸᱰᱮ ᱫᱚ ᱵᱟᱠᱚ ᱵᱟ ᱠᱚᱵ ᱵᱟᱠᱚ ᱡᱩᱛᱩᱜᱼᱟ ᱚᱸᱰᱮ ᱛᱚᱵᱮ ᱡᱷᱟᱹᱞᱤ ᱞᱟᱜᱟᱜᱼᱟ ᱚᱱᱟ ᱡᱟᱹᱞᱤ ᱚᱱᱟ ᱜᱳᱞ ᱜᱳᱞ ᱠᱚ ᱵᱮᱱᱟᱣ ᱠᱟᱜ ᱫᱚ ᱡᱷᱟᱹᱞᱤ ᱾
ᱛᱚᱠᱷᱚᱱ ᱫᱚ ᱱᱚᱝᱠᱟᱢ ᱚᱣᱟᱨ ᱫᱟᱲᱮᱭ ᱟᱠᱚᱣᱟ ᱱᱚᱝᱠᱟ ᱡᱩᱫᱤ ᱟᱲᱮ ᱟᱲᱮ ᱛᱮᱠᱚ ᱦᱤᱡᱩᱜ ᱜᱮᱭᱟ ᱥᱚᱢᱚᱭ ᱫᱚᱠᱚ ᱵᱟᱹᱨᱱᱤᱡ ᱜᱮᱭᱟ ᱛᱚ ᱩᱱᱠᱩ ᱾ ᱮ ᱦᱟᱹᱠᱳ ᱤᱪᱟᱹᱜ ᱦᱟᱹᱠᱳ ᱵᱟᱝ
ᱦᱮᱸ ᱦᱮᱸ ᱚ ᱵᱷᱟᱜᱤ ᱜᱮᱭᱟ ᱛᱟᱦᱚᱞᱮ ᱚᱱᱠᱟ ᱠᱟᱛᱮ ᱥᱟᱵ ᱠᱚᱜᱮᱭᱟ ᱵᱮᱥᱤᱨ ᱵᱷᱟᱜ ᱾
ᱦᱩᱸ ᱾
ᱟᱞᱮ ᱫᱚ ᱚᱱᱮ ᱡᱟᱦᱟᱸᱢ ᱞᱟᱹᱭ ᱠᱮᱫᱟ ᱡᱟᱦᱟᱸ ᱠᱚ ᱵᱮᱱᱟᱣ ᱫᱚ ᱚᱱᱟ ᱠᱚᱫᱚ ᱟᱞᱮ ᱫᱚ ᱜᱟᱹᱰᱭᱟᱹ ᱠᱚᱨᱮ ᱫᱚ ᱵᱟᱞᱮ ᱤᱭᱟᱹᱭ ᱜᱮᱭᱟ ᱟᱞᱮ ᱫᱚ ᱚᱱᱮ ᱠᱷᱮᱛ ᱠᱚᱨᱮ ᱡᱟᱦᱟᱸ ᱚᱱᱮ ᱟᱲᱮ ᱠᱚᱨᱮ ᱦᱮᱸᱥᱮ ᱾
ᱚ ᱟᱪᱪᱷᱟ ᱚᱱᱟ ᱟᱯᱮ ᱚᱲᱟᱜ ᱠᱷᱮᱛ ᱠᱚᱨᱮᱜ ᱜᱮ?
ᱦᱳᱭ ᱚᱱᱟ ᱫᱚ ᱠᱷᱮᱛ ᱠᱚᱨᱮ ᱜᱮ ᱚᱱᱟ ᱠᱚ ᱚᱱᱟ ᱫᱚ ᱾